ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱳᱭ ᱪᱮᱫ ᱵᱤᱱ ᱪᱤᱠᱟᱹᱭ ᱫᱟ?
ᱨᱚᱲ ᱟᱸᱡᱚᱢ ᱟᱡᱚᱢᱜ ᱠᱟᱱᱟ ᱛᱚ?
ᱦᱳᱭ ᱟᱵᱮᱱᱟᱜ ᱨᱚᱲ ᱠᱚ ᱢᱚᱪ ᱥᱟᱦᱤᱡ ᱜᱮᱞᱤᱧ ᱟᱸᱡᱚᱢ ᱧᱟᱢᱮᱫ ᱛᱟᱵᱮᱱᱟᱞᱤᱧ ᱾
ᱟᱪᱪᱷᱟ ᱟᱪᱪᱷᱟ ᱟᱪᱪᱷᱟ ᱟᱫᱚ ᱫᱚᱢᱮ ᱱᱮᱴᱚᱣᱟᱨᱠ ᱠᱟᱴᱤᱡ ᱰᱤᱥᱴᱟᱵᱽ ᱫᱟᱭ ᱥᱮ᱾ ᱦᱳᱭ ᱟᱥᱚᱞᱮ ᱱᱮᱴᱚᱣᱟᱨᱠ ᱫᱚᱢᱮ ᱰᱤᱥᱴᱟᱵᱽ ᱫᱟ ᱚᱱᱟ ᱠᱷᱟᱹᱛᱤᱨ ᱛᱮ᱾ ᱛᱮ ᱵᱷᱟᱜᱮ ᱡᱩᱛ ᱛᱮ ᱨᱚᱲ ᱵᱟᱭ ᱟᱸᱡᱚᱢᱚᱜ ᱠᱟᱱᱟ᱾
ᱦᱸ ᱦᱳᱭ᱾ ᱟᱫᱚ ᱦᱟᱸᱜ ᱢᱚᱸᱡᱽ ᱛᱮᱜᱮᱞᱤᱧ ᱟᱸᱡᱚᱢ ᱧᱟᱢᱮᱫ ᱛᱟᱵᱤᱱᱟᱞᱤᱧ ᱨᱚᱲ ᱠᱚ᱾
ᱟᱪᱪᱷᱟ᱾
ᱦᱳᱭ ᱦᱳᱭ ᱥᱟᱱᱟᱢ ᱦᱚᱲ ᱠᱚᱞᱮ ᱜᱮ ᱚᱲᱟᱜ ᱦᱚᱲ ᱠᱚᱫᱚ ᱦᱟᱸᱜ ᱱᱟᱯᱟᱭ ᱜᱮ ᱢᱮᱱᱟᱜ ᱟᱠᱟᱫ ᱞᱮᱭᱟ᱾
ᱦᱩᱸ ᱦᱩᱸ ᱱᱟᱯᱟᱭ ᱛᱟᱦᱮᱸ ᱞᱮᱱᱠᱷᱟᱱ ᱜᱮ ᱵᱷᱟᱜᱮ᱾ ᱦᱮᱸ ᱱᱤᱛᱚᱜ ᱫᱚ ᱱᱟᱯᱟᱭ ᱜᱮ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ᱾
ᱦᱚᱭ ᱛᱚ᱾
ᱟᱨ ᱛᱟᱦᱞᱮ ᱪᱮᱫ ᱠᱚᱯᱮ ᱪᱤᱠᱟᱹᱭ ᱮᱫᱟ ᱟᱯᱮ ᱫᱚ?
ᱦᱳᱭ ᱪᱤᱠᱟᱹ ᱫᱚ ᱦᱟᱸᱜ ᱪᱮᱫ ᱦᱚᱸ ᱵᱟᱞᱮ ᱪᱤᱠᱟᱹᱭ ᱫᱟ ᱟᱫᱚ ᱦᱟᱸᱜ ᱨᱚᱦᱚᱭ ᱠᱚᱜᱮᱞᱮᱼᱼ ᱵᱟᱲᱟ ᱟᱠᱟᱜᱼᱟ ᱚᱱᱟ ᱠᱚᱜᱮ ᱨᱚᱦᱚᱭ ᱠᱟᱹᱢᱤ ᱠᱚᱜᱮ ᱫᱷᱩᱨᱟᱹᱣ ᱵᱟᱲᱟ ᱠᱟᱱᱟ᱾
ᱨᱚᱦᱚᱭ ᱠᱚᱫᱚ ᱛᱤᱱᱟᱹᱜ ᱥᱟᱺᱜᱤᱧ ᱠᱮᱜᱼᱟ ᱠᱚ?
ᱳᱭ ᱥᱟᱜᱤᱧ ᱢᱮᱱ ᱞᱮᱠᱟᱡ ᱦᱟᱸᱜ ᱱᱚᱜᱼᱚᱭ ᱞᱮ ᱮᱛᱚᱦᱚᱵ ᱵᱟᱲᱟ ᱟᱠᱟᱜᱼᱟ᱾
ᱟᱪᱪᱷᱟ ᱟᱪᱪᱷᱟ ᱫᱟᱜ ᱡᱟᱲᱤ ᱠᱚᱫᱚ ᱪᱮᱫᱠᱟ ᱦᱳᱭᱳᱜ ᱠᱟᱱᱟ ᱟᱯᱮᱼᱼ
ᱦᱳᱭ ᱫᱟᱜ ᱡᱟᱲᱤ ᱢᱮᱱ ᱞᱮᱠᱟᱱᱡ ᱫᱚ ᱦᱟᱸᱜ ᱱᱟᱯᱟᱭ ᱜᱮ ᱫᱟᱜ ᱡᱟᱹᱲᱤ ᱭᱟᱞᱮ ᱠᱟᱱᱟᱭ ᱟᱞᱮ ᱥᱮᱱ ᱫᱚ᱾
ᱟᱪᱪᱷᱟ᱾
ᱦᱮᱸ ᱟᱫᱚ ᱫᱟᱜ ᱢᱮᱱ ᱞᱮᱠᱷᱟᱡ ᱫᱚ ᱦᱟᱸᱜ ᱟᱞᱮ ᱫᱚᱜ ᱵᱟᱞᱮ ᱟᱱᱟᱴᱚᱜᱼᱟ ᱱᱚᱝᱠᱟ ᱥᱮᱨᱢᱟ ᱠᱷᱚᱱᱟᱜᱼᱼ ᱵᱟᱭ ᱫᱟᱜ ᱫᱟᱲᱮ ᱫᱟᱜ ᱡᱟᱲᱤᱭᱟ ᱞᱮ ᱠᱷᱟᱡ ᱫᱚᱦᱟᱜ᱾
ᱟᱪᱪᱷᱟ ᱟᱪᱪᱷᱟ᱾ ᱥᱳᱞᱟᱨ ᱠᱚ ᱵᱟᱹᱱᱩᱜ ᱛᱟᱯᱮᱭᱟ?
ᱦᱳᱭ ᱦᱳᱭ ᱚᱱᱟ ᱠᱚᱜᱮ ᱦᱮᱸ ᱚᱱᱟ ᱠᱚ ᱢᱮᱱᱟᱜ ᱟᱠᱟᱫᱼᱼ ᱠᱷᱟᱛᱤᱨ ᱛᱮᱜᱮ ᱦᱟᱸᱜ ᱟᱞᱮ ᱫᱚ ᱫᱟᱜ ᱠᱚᱨᱮ ᱫᱚ ᱦᱟᱸᱜ ᱟᱱᱟᱴ ᱠᱚᱫᱚ ᱵᱟᱹᱱᱩᱜ ᱟᱠᱟᱫ ᱛᱟᱞᱮᱭᱟ᱾ ᱟᱫᱚ ᱢᱤᱱᱤ ᱠᱚᱦᱚᱸ ᱚᱱᱟ ᱥᱟᱶᱛᱮ ᱢᱤᱱᱤ ᱠᱚ ᱢᱮᱱᱟᱜ ᱠᱟᱜᱼᱟ᱾
ᱦᱩᱸ ᱦᱩᱸ ᱦᱩᱸ᱾
ᱚᱭᱼᱼ
ᱚᱱᱟ ᱠᱚ ᱛᱟᱦᱮᱸ ᱞᱮᱱᱠᱷᱟᱱ ᱫᱚ ᱥᱮᱨᱢᱟ ᱨᱮᱡᱟᱜ ᱫᱟᱜ ᱡᱟᱹᱲᱤ ᱫᱚ ᱵᱟᱝ ᱞᱟᱜᱟᱜ ᱨᱮᱦᱚᱸ ᱴᱷᱤᱠᱟᱹᱱ ᱜᱮᱭᱟ᱾
ᱦᱳᱭ ᱦᱳᱭ ᱚᱱᱟ ᱟᱹᱞᱤᱧ ᱥᱮᱱ ᱜᱮ ᱦᱟᱸᱜ ᱠᱟᱹᱴᱤᱡ ᱞᱟᱹᱭ ᱟᱹᱞᱤᱧ ᱵᱤᱱ ᱥᱮ ᱟᱹᱵᱤᱱ ᱥᱮᱫ ᱠᱚ ᱨᱚᱦᱚᱭ ᱠᱚᱠᱚ ᱢᱟᱲᱟᱝ ᱠᱮᱫᱼᱟ ᱥᱮ ᱟᱹᱣᱨᱤᱭᱟ᱾
ᱦᱮᱸᱻ ᱨᱚᱦᱚᱭ ᱠᱚ ᱢᱟᱲᱟᱝ ᱠᱟᱫ ᱜᱮᱭᱟ ᱠᱚ ᱟᱹᱰᱤ ᱜᱟᱱ ᱜᱮ ᱟᱹᱰᱤ ᱜᱟᱱ ᱦᱚᱲ ᱜᱮ ᱾
ᱦᱳᱭ, ᱟᱫᱚ ᱟᱯᱮ ᱜᱮ?
ᱟᱞᱮ ᱦᱚᱸᱞᱮ ᱨᱚᱦᱚᱭ ᱠᱟᱜ ᱜᱮᱭᱟ ᱚᱨᱫᱷᱮᱠ ᱜᱟᱱ ᱾
ᱚᱻ ᱟᱫᱚᱼᱼ
ᱟᱨ ᱵᱟᱨᱭᱟ ᱯᱮᱭᱟ ᱜᱟᱱ ᱦᱟᱸᱜ ᱢᱮᱱᱟᱜ ᱾
ᱦᱚᱸ ᱟᱨ ᱡᱟᱹᱥᱛᱤ ᱜᱮ ᱡᱟᱹᱱᱤᱡ ᱫᱟᱜ ᱡᱟᱹᱲᱤ ᱟᱯᱮ ᱠᱟᱱᱟᱭ ᱚᱱᱟ ᱠᱷᱟᱹᱛᱤᱨ ᱜᱮ ᱦᱟᱸᱜ ᱡᱟᱹᱱᱤᱡ
ᱦᱮᱸ ᱫᱟᱜ ᱡᱟᱹᱲᱤᱭ ᱠᱟᱫ ᱜᱮᱭᱟᱭ ᱫᱟᱜ ᱡᱟᱹᱲᱤ ᱜᱮ ᱰᱮᱞᱤ ᱜᱮ ᱫᱟᱜ ᱡᱟᱹᱲᱤᱤᱭ ᱞᱮ ᱠᱟᱱᱟᱭ ᱾ ᱚᱱᱟᱛᱮ ᱞᱚᱜᱚᱱ ᱞᱚᱜᱚᱱ ᱜᱮᱞᱮ ᱨᱚᱦᱚᱭ ᱦᱚᱫ ᱫᱟ ᱾
ᱚ ᱦᱳᱭᱳᱟᱭ ᱟᱫᱚ ᱦᱟᱸᱜ ᱟᱭᱢᱟ ᱴᱚᱴ ᱡᱟᱦᱟᱸ ᱠᱚᱨᱮ ᱫᱩᱞᱤᱧ ᱟᱧᱡᱚᱢ ᱵᱟᱲᱟᱭᱮᱫᱟ ᱛᱚ ᱱᱚᱝᱠᱟ ᱫᱟᱜ ᱠᱚ ᱵᱟᱭ ᱡᱟᱹᱲᱤ ᱵᱟᱲᱟᱭ ᱠᱚ ᱠᱟᱱᱟᱭ ᱾
ᱦᱮᱸ ᱟᱫᱚ ᱡᱚᱛᱚ ᱡᱟᱭᱜᱟ ᱠᱚᱨᱮ ᱫᱚ ᱥᱚᱢᱟᱱ ᱛᱚ ᱵᱟᱝᱼᱼ
ᱦᱳᱭ ᱦᱳᱭ ᱦᱳᱭᱼᱼ ᱟᱫᱚ ᱛᱟᱦᱞᱮ ᱟᱵᱤᱱ ᱫᱚ ᱚᱠᱟ ᱴᱚᱴᱷᱟ ᱢᱟᱱᱮ ᱪᱮᱫᱠᱟ ᱴᱚᱴᱷᱟ ᱵᱤᱱ ᱯᱟᱲᱟᱜ ᱠᱟᱱᱟ ᱚᱱᱠᱟ ᱵᱤᱞᱟᱹᱫ ᱴᱚᱴᱷᱟ ᱪᱮ ᱱᱚᱝᱠᱟ ᱵᱤᱜ ᱵᱩᱨᱩ ᱴᱚᱴᱷᱟ ᱠᱟᱱ ᱛᱟᱹᱵᱤᱱᱟ?
ᱵᱤᱨ ᱵᱤᱨ ᱫᱤᱥᱚᱢ
ᱚ ᱦᱳᱭ᱾ ᱛᱟᱦᱞᱮ ᱟᱹᱞᱤᱧᱟᱜ ᱫᱚ᱾ ᱦᱚᱜᱚ ᱱᱚᱝᱠᱟ ᱴᱟᱺᱰᱤ ᱧᱚᱜ ᱜᱮ ᱛᱟᱞᱮᱭᱟ ᱴᱚᱴᱷᱟ ᱠᱚ ᱾
ᱟᱪᱪᱷᱟ
ᱟᱞᱮ ᱫᱚ ᱢᱮᱱ ᱞᱮᱠᱷᱟᱡ ᱫᱚ ᱦᱳᱭ, ᱟᱨ ᱢᱮᱱ ᱞᱮᱠᱷᱟᱡ ᱫᱚ ᱡᱟᱦᱟᱸ ᱵᱚᱱ ᱢᱮᱛᱟᱜ ᱠᱟᱱᱟ ᱱᱟᱢᱟᱞ ᱦᱩᱭ
ᱟᱪᱪᱷᱟ ᱟᱪᱪᱷᱟ ᱟᱪᱪᱷᱟ᱾
ᱦᱳᱭ᱾
ᱵᱷᱮᱜᱮ᱾
ᱟᱫᱚ ᱚᱜᱠᱟ ᱢᱮᱱ ᱞᱮᱠᱷᱟᱡ ᱫᱚ ᱟᱵᱤᱱ ᱥᱮᱫ ᱫᱚ ᱡᱟᱹᱱᱤᱡ ᱪᱟᱵᱟ ᱦᱤᱡᱩᱜ ᱠᱟᱱᱟ ᱨᱚᱦᱚᱭ ᱠᱚᱫᱚ ᱵᱟᱝ?
ᱦᱮᱸᱻ ᱨᱚᱦᱚᱭ ᱞᱮᱠᱷᱟᱱ ᱫᱚ ᱪᱟᱵᱟ ᱦᱤᱡᱩᱜ ᱠᱟᱱ ᱜᱮᱭᱟ ᱦᱟᱸᱜ ᱾
ᱚᱝᱻ
ᱥᱚᱨᱟᱵᱚᱱ ᱢᱟᱥ ᱛᱮᱜᱮ ᱛᱚ, ᱪᱟᱵᱟᱭᱟᱠᱚ ᱦᱟᱸᱜ ᱟᱞᱮ ᱥᱮᱱ ᱫᱚ ᱾
ᱚᱸ ᱦᱳᱭ ᱟᱫᱚ ᱚᱱᱟ ᱛᱟᱭᱚᱢ ᱟᱨᱚ ᱪᱮᱫ ᱠᱚᱯᱮ ᱨᱚᱦᱚᱭ ᱠᱮᱫᱟ?
ᱥᱟᱹᱵᱡᱤ ᱠᱚ ᱦᱟᱱᱟ ᱱᱟᱣᱟ ᱤᱭᱟᱹ ᱠᱚ ᱳᱭ ᱛᱩᱲᱤ ᱠᱚ᱾
ᱚ ᱟᱫᱚ ᱚᱱᱟ ᱫᱚ ᱦᱟᱸᱜ ᱚᱱᱟ ᱚᱱᱟᱫᱚ ᱦᱩᱲᱩ ᱦᱳᱭ᱾
ᱦᱮᱸ ᱚᱱᱟ ᱠᱚ ᱦᱩᱭ ᱠᱟᱛᱮᱜ᱾ ᱢᱟᱱᱮ ᱦᱩᱲᱩ ᱠᱚ ᱦᱩᱭ ᱠᱟᱛᱮᱜ ᱛᱟᱨᱯᱚᱨᱮ ᱾
ᱚ ᱟᱪᱪᱷᱟ᱾ ᱟᱫᱚ ᱚᱝᱠᱟ ᱢᱮᱱ ᱞᱮᱠᱷᱟᱡ ᱫᱚ ᱥᱚᱵᱽᱡᱤ ᱠᱚᱫᱚ ᱦᱟᱸᱜ ᱪᱮᱫ ᱠᱚᱯᱮ ᱪᱟᱥ ᱵᱟᱲᱟᱭ ᱜᱮᱛᱮ?
ᱥᱚᱵᱽᱡᱤ ᱡᱚᱛᱚ ᱜᱮ ᱳᱭ ᱵᱮᱸᱜᱟᱲᱤ ᱵᱚᱨᱵᱚᱴᱤ ᱚᱱᱟ ᱠᱚ ᱡᱚᱛᱚ ᱜᱮ ᱦᱚᱛᱚᱜ᱾
ᱟᱲᱟᱜ ᱟᱲᱟᱜ ᱢᱟ ᱦᱮᱸᱜᱮ᱾ ᱚᱱᱟ ᱠᱚ ᱡᱷᱚᱛᱚ ᱜᱮ ᱠᱟᱨᱞᱟ ᱡᱷᱤᱸᱜᱟᱹ᱾ ᱡᱚᱛᱚ ᱜᱮ ᱨᱚᱦᱚᱭ ᱜᱮ ᱦᱩᱭᱩᱜᱼᱟ ᱾
ᱟᱫᱚᱞᱤᱧ ᱢᱮᱱᱫᱟ ᱡᱮ ᱫᱟᱜ, ᱠᱚᱫᱚ ᱫᱟᱜ ᱠᱚ ᱫᱤᱠ ᱫᱤᱭᱮ ᱫᱚ ᱵᱟᱯᱮ ᱟᱱᱟᱴᱚᱠ ᱜᱮᱛᱮ ᱟᱯᱮ ᱫᱚ᱾
ᱵᱟᱝ ᱵᱟᱝ ᱚᱝᱠᱟ ᱜᱤᱰᱭᱟᱹ ᱠᱚᱦᱚᱸ ᱢᱮᱱᱟᱜ ᱜᱮᱭᱟ ᱟᱨ ᱚᱱᱠᱟ ᱢᱟᱡᱷᱮ ᱢᱟᱡᱷᱮ ᱫᱟᱜ ᱵᱟᱲᱟ ᱞᱮᱠ ᱮᱱᱠᱷᱟᱱ ᱢᱟ ᱟᱨᱚ ᱵᱷᱟᱞᱮ ᱜᱮ ᱦᱩᱭᱩᱜ᱾
ᱦᱳᱭ᱾ ᱟᱫᱚ ᱥᱤᱛᱩᱝ ᱫᱤᱱ ᱢᱟ ᱚᱱᱠᱟ ᱜᱚᱱᱚ ᱜᱚᱱᱚ ᱦᱟᱸᱜ ᱵᱟᱭ ᱫᱟᱜ ᱡᱟᱹᱲᱤᱭᱟᱜ ᱵᱚᱱᱟᱭ ᱦᱳᱭᱥᱮ ᱟᱫᱚ ᱢᱟ ᱡᱚᱛᱚ ᱜᱮ ᱦᱟᱸᱜ ᱢᱤᱫ ᱵᱟᱨ ᱟᱜᱸ ᱫᱟᱜᱽ ᱡᱟᱹᱲᱤ ᱭᱟᱵᱚᱱ ᱠᱷᱟᱡ ᱫᱚ᱾
ᱦᱮᱸ ᱛᱟᱭᱹ ᱨᱮᱦᱚᱸ ᱩᱱᱟᱹᱜ ᱵᱟᱹᱱ ᱱᱟᱹᱭ ᱫᱚ ᱵᱟᱹᱱᱩᱜ ᱜᱮᱭᱟ᱾
ᱦᱳᱭ᱾
ᱚᱝᱠᱟ ᱜᱟᱹᱰᱤᱭᱟᱹ ᱠᱚᱜᱮ ᱢᱮᱱᱟᱜᱼᱟ᱾ ᱯᱩᱠᱷᱨᱤ ᱠᱚᱜᱮ ᱟᱫᱚ ᱵᱟᱝ ᱟᱸᱡᱮᱫᱚᱜᱼᱟ ᱟᱸᱡᱮᱫᱽ ᱫᱚ᱾ ᱥᱟᱨᱟ ᱵᱚᱪᱷᱚᱨ ᱜᱮ ᱫᱟᱜ ᱫᱚ ᱛᱟᱦᱮᱱ ᱜᱮᱭᱟ ᱚᱱᱟ ᱨᱮ ᱫᱚ᱾ ᱟᱫᱚ ᱚᱱᱟᱛᱮ ᱢᱟᱱᱮ ᱠᱷᱩᱵ ᱮᱠ ᱴᱟ ᱫᱟᱜ ᱨᱮᱱᱟᱜ ᱩᱱᱟᱹᱜ ᱤᱭᱟᱹ ᱠᱚᱥᱴᱚ ᱫᱚ ᱵᱟᱝ ᱦᱩᱭᱩᱜ ᱜᱮᱭᱟ᱾
ᱟᱨ ᱚᱝᱠᱟ ᱛᱮᱦᱚᱞᱮ ᱤᱭᱟᱹ ᱟᱯᱮ ᱥᱮᱱ ᱫᱚ ᱦᱟᱸᱜ ᱱᱚᱠᱟ ᱞᱤᱧ ᱟᱸᱡᱚᱢ ᱵᱟᱲᱟ ᱠᱮᱫᱟ ᱦᱟᱸᱜ ᱱᱚᱠᱟ ᱵᱤᱨ ᱵᱩᱨᱩ ᱴᱚᱴᱷᱟ ᱠᱚᱨᱮ ᱦᱟᱸᱜ ᱫᱟᱜ ᱠᱚ ᱫᱤᱠ ᱫᱤᱭᱮ ᱦᱟᱸᱜ ᱫᱚᱢᱮ ᱠᱚ ᱟᱱᱟᱴ ᱧᱚᱜ ᱜᱮᱭᱟ᱾
ᱵᱟ ᱟᱫᱚ ᱡᱷᱚᱛᱚ ᱡᱟᱭᱜᱟ ᱨᱮᱫᱚ ᱵᱟᱝ ᱠᱤᱡᱷᱩ ᱠᱤᱡᱷᱩ ᱡᱟᱭᱜᱟ ᱨᱮᱫᱚ ᱦᱩᱭᱩᱜ ᱠᱟᱱ ᱜᱮᱭᱟ ᱫᱟᱜᱽ ᱠᱚᱨᱮᱱᱟᱜ ᱟᱫᱚ ᱱᱤᱛᱚᱜ ᱫᱚ ᱫᱚᱢᱮ ᱦᱟᱱᱟ ᱱᱟᱣᱟ ᱫᱟᱜᱽ ᱨᱮᱱᱟᱜ ᱵᱮᱵᱚᱥᱛᱟ ᱦᱚᱸ ᱠᱚᱨᱟᱣ ᱦᱩᱭᱩᱜ ᱠᱟᱱ ᱜᱮᱭᱟ᱾
ᱦᱳᱭ ᱦᱳᱭ᱾ ᱟᱫᱚ ᱦᱟᱸᱜ ᱠᱚ ᱮᱢᱟᱵᱚᱱ ᱠᱟᱱ ᱜᱮᱭᱟ ᱦᱟᱸᱜ ᱟᱫᱚ ᱦᱟᱸᱜ ᱠᱟᱹᱴᱤᱡ ᱦᱚᱸᱵᱚᱱ ᱢᱟᱱᱮ
ᱦᱮᱸ ᱱᱤᱛᱚᱜ ᱫᱚ ᱯᱨᱚᱛᱤᱴᱤ ᱟᱛᱩ ᱨᱮ ᱟᱹᱭ ᱥᱳᱞᱟᱨ ᱴᱮᱝᱠ ᱠᱚ ᱵᱟᱹᱭᱥᱟᱹᱣ ᱠᱟᱜ ᱠᱟᱱᱟ ᱛᱚ᱾
ᱦᱳᱭ, ᱟᱨ ᱚᱱᱠᱟ ᱦᱚᱸ ᱟᱸᱡᱚᱢᱚᱜ ᱠᱟᱱᱟ ᱡᱮ ᱚᱲᱟᱜ ᱚᱲᱟᱜ ᱠᱚᱨᱮ ᱦᱚᱸᱠᱚ ᱮᱢ ᱠᱟᱜ
ᱦᱮᱸ ᱚᱲᱟᱜ ᱚᱲᱟᱜ ᱠᱚᱨᱮ ᱦᱚᱸᱠᱚ ᱮᱢ ᱟᱠᱟᱫ ᱠᱚᱣᱟ ᱚᱲᱟᱜ ᱚᱲᱟᱜ ᱠᱚᱨᱮ ᱦᱚᱸᱠᱚ ᱮᱢ ᱟᱠᱟᱫ ᱠᱚᱣᱟ ᱟᱨᱚ ᱤᱭᱟᱹ ᱟ ᱟᱹᱛᱩ ᱠᱚᱨᱮᱜ ᱚᱱᱠᱟ ᱦᱚᱸᱠᱚ ᱮᱢ ᱟᱠᱟᱫ ᱠᱚᱣᱟ᱾
ᱚ ᱟᱪᱪᱷᱟ᱾
ᱡᱚᱛᱚᱥ ᱮᱸ ᱡᱚᱛᱚ ᱨᱚᱠᱚᱢ ᱜᱮ ᱥᱩᱵᱤᱫᱟ ᱢᱟ ᱢᱮᱱᱟᱜ ᱜᱮ᱾ ᱟᱫᱚ ᱱᱤᱛᱚᱜ ᱫᱚ ᱚᱱᱟᱛᱚ ᱩᱱᱟᱹᱜ ᱟᱱᱟᱴ ᱫᱚ ᱵᱟᱹᱱᱩᱜᱼᱟ᱾
ᱦᱮᱸ, ᱟᱫᱚ ᱦᱟᱸᱜ ᱦᱟᱯᱤᱱ ᱫᱤᱱ ᱨᱮ ᱦᱟᱸᱜ ᱟᱨᱚ ᱦᱟᱸᱜ ᱟᱭᱢᱟ ᱚᱱᱠᱟ ᱞᱮᱠᱟᱱᱟᱜ ᱥᱩᱵᱤᱫᱟ ᱦᱚᱸ ᱯᱮ ᱧᱟᱢ
ᱦᱮᱸ ᱟᱨᱚ ᱩᱸ ᱥᱩᱵᱤᱫᱷᱟ ᱪᱮᱫ ᱠᱚ ᱮᱢᱚᱜᱼᱟᱭ ᱦᱟᱸᱜ ᱠᱚᱱᱚ ᱴᱷᱤᱠ ᱵᱟᱹᱱᱩᱜᱼᱟ᱾
ᱦᱳᱭ ᱛᱚ᱾
ᱱᱤᱛᱚᱜ ᱢᱟ ᱫᱚᱢᱮ ᱥᱩᱵᱤᱫᱷᱟ ᱢᱟᱭ ᱮᱢᱚᱜ ᱠᱟᱱ ᱜᱮ᱾
ᱦᱳᱭ ᱦᱳᱭ᱾
ᱯᱚᱨᱚᱵᱚᱨᱛᱤ ᱠᱟᱞ ᱨᱮ ᱛᱟᱦᱮᱸ ᱞᱮᱱᱠᱷᱟᱱ ᱢᱟ ᱵᱷᱟᱞᱮ ᱠᱟᱛᱷᱟ ᱜᱮ᱾
ᱦᱳᱭ ᱦᱳᱭ, ᱟᱫᱚ ᱦᱟᱸᱜ ᱚᱱᱟ ᱫᱚ ᱟᱵᱚ ᱜᱮᱛᱚ ᱵᱚᱱ ᱧᱮᱞᱮᱭᱟ ᱪᱮᱫᱽ ᱞᱮᱠᱟᱱ ᱦᱚᱲᱮ ᱚᱠᱚᱭ ᱪᱮᱫ ᱞᱮᱠᱟ ᱜᱷᱟᱞᱮ ᱠᱟᱢᱤ ᱭᱟᱵᱚᱱ ᱠᱟᱱᱟᱭ, ᱦᱩᱺ ᱥᱮ ᱵᱟᱝ? ᱛᱟᱦᱚᱞᱮ ᱟᱯᱮ ᱫᱚ ᱦᱟᱸᱜ ᱚᱱᱠᱟ ᱢᱮᱱ ᱞᱮᱠᱷᱟᱡ ᱫᱚ ᱚᱱᱟ ᱥᱟᱦᱟᱱ ᱥᱟᱠᱟᱢ ᱠᱚᱨᱮ ᱛᱮᱦᱚᱸ ᱵᱟᱯᱮ ᱟᱱᱟᱴᱚᱜ ᱜᱮᱭᱟ᱾
ᱵᱟᱝ ᱵᱟᱝ ᱥᱟᱦᱟᱱ ᱥᱟᱠᱟᱢ ᱛᱮᱫᱚ ᱪᱮ ᱜᱮ ᱵᱟᱝᱞᱮ ᱟᱱᱟᱴᱚᱜ᱾
ᱚ ᱚᱲᱟᱜ ᱦᱳᱭ, ᱟᱨ ᱚᱲᱟᱜ ᱠᱚᱨᱮᱱᱟᱜ ᱡᱟᱵᱚᱛᱤᱭᱟᱹ ᱡᱤᱱᱤᱥ ᱞᱮᱠᱟᱱᱟᱜ ᱜᱮ᱾ ᱧᱟᱢᱚᱜ ᱜᱮᱭᱟ ᱛᱚ ᱵᱤᱨ‌ ᱠᱚᱨᱮᱱᱟᱜ ᱫᱚ᱾ ᱦᱳᱭ, ᱟᱞᱮ ᱫᱚ ᱢᱮᱱ ᱞᱮᱠᱷᱟᱡ ᱫᱚ ᱪᱮᱫ ᱦᱚᱸ ᱵᱟᱞᱮ ᱧᱟᱢᱟ᱾ ᱚᱱᱠᱟ ᱵᱟᱡᱟᱨ ᱠᱚᱨᱮ ᱜᱮ ᱠᱤᱨᱤᱧ ᱵᱟᱲᱟ ᱠᱟᱛᱮ ᱜᱮᱞᱮ ᱦᱳᱭ᱾
ᱦᱮᱸ ᱱᱮᱛᱟᱨ ᱫᱚ ᱵᱟᱡᱟᱨ ᱠᱚᱨᱮ ᱦᱚᱸ ᱫᱚᱢᱮ ᱜᱮ ᱠᱚ ᱧᱟᱢᱚᱜ
ᱦᱳᱸᱭ᱾ ᱦᱳᱸᱭ, ᱟᱨ ᱠᱟᱹᱣᱲᱤ ᱠᱚᱦᱚᱸ ᱚᱱᱠᱟ ᱡᱟᱹᱥᱛᱤ ᱡᱟᱹᱥᱛᱤ ᱜᱮ ᱞᱟᱜᱟᱣ ᱟᱞᱮ ᱠᱟᱱ ᱫᱚ᱾
ᱦᱮᱸ, ᱱᱤᱛᱚᱜ ᱫᱚ ᱵᱟᱡᱟᱨ ᱠᱚᱨᱮ ᱜᱮ ᱜᱚᱴᱟ ᱜᱮ ᱧᱮᱞᱚᱜ ᱠᱟᱱᱟ᱾
ᱦᱳᱭ᱾
ᱞᱟᱹᱴᱷᱩ ᱞᱟᱹᱴᱷᱩ ᱵᱟᱡᱟᱨ ᱠᱚᱨᱮᱜ ᱦᱚᱸ ᱢᱟᱱᱮ ᱴᱩᱠ ᱴᱟᱠ ᱚᱱᱠᱟ ᱟᱹᱛᱩ ᱫᱤᱥᱚᱢ ᱠᱚᱨᱮᱱᱟᱜ ᱡᱤᱱᱤᱥ ᱠᱚᱠᱚ
ᱢᱟᱱᱮ ᱜᱮ ᱟᱠᱷᱨᱤᱧᱫᱟ ᱧᱮᱞᱚᱜᱚᱜ ᱠᱟᱱᱟ᱾
ᱦᱩᱸ ᱛᱟᱞᱦᱮ ᱟᱯᱮ ᱚᱱᱟ ᱵᱤᱨ ᱵᱩᱨᱩ ᱠᱚᱨᱮ ᱫᱚᱞᱤᱧ ᱟᱸᱡᱚᱢ ᱵᱟᱲᱟ ᱠᱟᱫᱟ ᱛᱚ ᱟᱹᱰᱤ ᱡᱚ ᱵᱤᱞᱤ ᱠᱚ ᱟᱹᱰᱤ ᱟᱭᱢᱟ ᱞᱮᱠᱟᱱᱟᱜ ᱜᱮ ᱧᱟᱢᱚᱜᱼᱟ᱾
ᱦᱮᱸ ᱧᱟᱢᱚᱜ ᱜᱮᱭᱟ ᱡᱷᱚᱛᱚ ᱜᱮ᱾
ᱦᱮᱸ ᱮᱸ ᱪᱮᱫ ᱠᱚ ᱧᱟᱢᱚᱜ ᱜᱮᱭᱟ ?
ᱛᱮᱨᱮᱞ ᱛᱟᱨᱚᱵ ᱫᱚ ᱵᱷᱩᱱᱰᱨᱩ ᱫᱚ ᱮᱭ ᱥᱚᱥᱚ ᱚᱱᱟ ᱠᱚ ᱡᱷᱚᱛᱚ ᱜᱮ ᱢᱟᱱᱮ ᱦᱚᱭ ᱡᱟᱦᱟᱸ ᱛᱤᱱᱟᱹᱜ ᱵᱩᱨᱩ ᱨᱮᱱᱟᱜ ᱡᱚᱢ ᱯᱷᱚᱞ ᱯᱟ ᱚᱱᱟ ᱠᱚᱫᱚ ᱧᱟᱢᱚᱜ ᱜᱮᱭᱟ᱾
ᱚ ᱟᱨᱚ ᱚ ᱚᱱᱟ ᱥᱟᱶᱛᱮ ᱡᱟᱦᱟᱸ ᱠᱚᱵᱚᱱ ᱢᱟᱱᱮ
ᱟᱨᱚ ᱢᱮᱱᱟᱜ ᱜᱮᱭᱟ ᱯᱷᱚᱞ ᱠᱚᱫᱚ ᱟᱫᱚ ᱩᱱᱟᱹᱜ ᱫᱚᱦᱟᱸᱜ ᱵᱟᱞᱤᱧ ᱞᱟᱹᱭ ᱫᱟᱲᱮᱜ
ᱚ ᱟᱨᱚ ᱡᱟᱦᱟᱱ ᱠᱚ ᱢᱮᱱ ᱜᱮᱭᱟ ᱵᱟᱝ ᱢᱟᱛᱠᱚᱢ ᱠᱚ ᱠᱩᱸᱩᱭᱰᱤ ᱠᱚ ᱵᱟᱹᱨᱩ ᱠᱚ
ᱦᱮᱸ ᱚᱱᱟ ᱠᱚᱦᱚᱸ ᱢᱮᱱᱟᱜ ᱜᱮᱭᱟ ᱚᱭ
ᱟᱫᱚ ᱚᱱᱟ ᱫᱤᱠ ᱫᱤᱭᱮ ᱦᱟᱸᱜ ᱠᱚ ᱢᱮᱱᱟ ᱡᱮ ᱪᱮᱫ ᱞᱮᱠᱟ ᱢᱮᱱᱟ ᱚᱱᱟ ᱡᱟᱝ ᱠᱚ ᱠᱚ ᱟᱠᱷᱨᱤᱧ ᱜᱮᱫᱚ ᱚᱱᱟ
ᱦᱮᱸ ᱚᱱᱟ ᱦᱚᱸᱛᱚ ᱥᱩᱱᱩᱢ ᱠᱚ ᱦᱩᱭᱩᱜ ᱜᱮᱭᱟ ᱠᱩᱭᱰᱤ ᱛᱮᱦᱚ ᱥᱩᱱᱩᱢ ᱠᱚ ᱦᱩᱭᱩᱜ ᱜᱮᱭᱟ᱾
ᱚ ᱟᱫᱚ ᱚᱱᱟ ᱥᱩᱱᱩᱢ ᱫᱚ ᱪᱮᱫ ᱞᱮᱠᱟ ᱚᱱᱟ ᱡᱚᱢ ᱠᱚ ᱡᱚᱢ ᱜᱮᱭᱟ ᱥᱮ ᱪᱮᱫ ᱞᱮᱠᱟ ᱦᱚᱲᱢᱚ ᱨᱮᱠᱚ ᱚᱡᱚᱜ ᱵᱟᱲᱟᱭ ᱥᱮ ᱪᱮᱫ ᱞᱮᱠᱟ ᱠᱚ ᱥᱩᱱᱩᱢᱟ ᱚᱱᱟ?
ᱦᱮᱸ ᱡᱚᱢ ᱫᱚ ᱴᱷᱤᱠ ᱵᱟᱞᱤᱧ ᱵᱟᱲᱟᱭᱟ ᱛᱚᱵᱮ ᱚᱡᱚᱜ ᱜᱮ ᱦᱟᱸᱜ ᱞᱤᱧ ᱵᱟᱲᱟᱭᱟ᱾ ᱡᱮ ᱚᱱᱟ ᱫᱚᱠᱚ ᱚᱡᱚᱜ ᱜᱮᱭᱟ ᱢᱮᱱᱛᱮ᱾
ᱚ
ᱨᱟᱵᱟᱝ ᱫᱤᱱ ᱚᱱᱟ ᱥᱩᱱᱩᱢ ᱚᱡᱚᱜ ᱞᱮᱠᱷᱟᱱ ᱢᱟᱱᱮ ᱵᱷᱟᱜᱮ ᱛᱟᱦᱮᱱᱟ ᱦᱚᱲᱢᱚ ᱠᱚ᱾ ᱟᱨ ᱱᱮᱛᱟᱨ ᱫᱚ ᱵᱟᱡᱟᱨ ᱠᱚᱨᱮᱱᱟᱜ ᱫᱚᱢᱮ ᱩᱰᱩᱜ ᱠᱟᱱᱟ ᱛᱚ
ᱦᱳᱭ ᱦᱳᱭ ᱟᱫᱚ ᱟᱭᱢᱟ ᱞᱮᱠᱟᱱᱟᱜ ᱜᱮ ᱥᱩᱱᱩᱢ ᱠᱚᱫᱚ ᱧᱟᱯᱟᱢ ᱧᱟᱯᱟᱢᱚᱜ ᱠᱟᱱᱟ᱾
ᱵᱚᱰᱤ ᱞᱮᱥᱮᱱ ᱠᱚ ᱮᱢᱟᱱ ᱛᱮ ᱮᱢᱟᱱ ᱮᱢᱟᱱ ᱟᱹᱰᱤ ᱡᱤᱱᱤᱥ ᱦᱮᱸ ᱡᱟᱦᱟ ᱞᱮᱠᱟᱭ ᱦᱚᱭᱛᱳ ᱚᱱᱟ ᱚᱱᱟ ᱠᱚᱫᱚ ᱩᱱᱟᱹᱜ ᱫᱚ ᱵᱟᱭ ᱠᱚᱨᱟᱣ ᱫᱟᱲᱮᱭᱟᱜᱼᱟ᱾
ᱦᱚ ᱦᱳᱭ ᱛᱚ ᱟᱨ ᱟᱹᱵᱤᱱ ᱠᱷᱚᱱᱟᱜ ᱫᱚ ᱚᱱᱠᱟ ᱢᱮᱱ ᱵᱟᱠᱷᱟᱡ ᱫᱚ ᱵᱩᱨ ᱠᱚᱨᱮ ᱵᱩᱨᱩ ᱠᱚᱨᱮᱱᱟᱜ ᱜᱮ ᱚᱱᱟ ᱡᱟᱦᱟᱸ ᱠᱚ ᱧᱟᱢᱚᱜ ᱡᱟ ᱚᱱᱟ ᱠᱚᱨᱮᱱᱟᱜ ᱥᱩᱱᱩᱢ ᱠᱚᱜᱮ ᱟᱯᱮ ᱫᱚ ᱡᱟᱹᱱᱤᱡ ᱯᱮ ᱚᱡᱚᱜ ᱵᱟᱲᱟ ᱜᱮᱭᱟ?
ᱦᱮ
ᱚ ᱟᱫᱚ ᱦᱟᱸᱜ ᱟᱞᱮᱫᱚ ᱚᱱᱠᱟ ᱞᱮᱠᱟ ᱛᱮᱫᱚ ᱦᱟᱸᱜ ᱚᱱᱠᱟ ᱞᱮᱠᱟ ᱤᱭᱟᱹ ᱠᱚᱫᱚ ᱦᱟᱸᱜ ᱵᱟᱞᱤᱧ ᱟᱨᱡᱟᱣᱭᱟ ᱜᱮᱭᱟ ᱵᱟᱞᱮ ᱧᱟᱢ ᱵᱟᱝ ᱧᱟᱯᱟᱢ ᱜᱮᱛᱟ ᱞᱮᱭᱟ ᱛᱚ᱾
ᱦᱮᱸ ᱦᱮᱸ ᱦᱮᱸ ᱡᱚᱛᱚ ᱥᱮᱱ ᱫᱚ ᱵᱟᱝ ᱦᱚᱧ ᱧᱟᱢᱚᱜ ᱜᱮᱭᱟ ᱛᱚ
ᱦᱳᱭ ᱦᱳᱭ
ᱡᱮᱢᱚᱱ ᱟᱯᱮ ᱥᱮᱫ ᱫᱚ ᱦᱟᱸᱜ ᱚᱱᱟ ᱛᱩᱲᱤ ᱠᱚ ᱠᱷᱚᱥᱞᱟ ᱠᱚ ᱚᱱᱟ ᱠᱚ ᱥᱟᱱᱟᱢᱟᱜ ᱡᱤᱱᱤᱥ ᱞᱮᱠᱟ ᱠᱚ ᱨᱚᱦᱚᱭ ᱵᱟᱲᱟᱭ ᱜᱮᱭᱟ ᱟᱞᱮ ᱥᱮᱱ ᱫᱚ ᱦᱟᱸᱜ ᱚᱱᱠᱟ ᱞᱮᱠᱟ ᱛᱮᱫᱚ ᱦᱟᱸᱜ ᱧᱮᱞᱚᱜᱚᱜᱼᱟ ᱠᱷᱚᱥᱞᱟ ᱛᱩᱲᱤ ᱠᱚᱫᱚ ᱦᱟᱸᱜ ᱠᱷᱚᱥᱞᱟ ᱛᱮᱠᱚ ᱠᱚ ᱮᱨᱟ ᱟᱨ ᱛᱤᱞ ᱛᱮ ᱟᱨ ᱵᱟᱠᱷᱟᱡ ᱚᱱᱠᱟᱱᱟᱜ ᱡᱤᱱᱤᱥ ᱠᱚᱫᱚ ᱟᱫᱚ ᱦᱟᱸᱜ ᱵᱟᱹᱱᱩᱜ ᱠᱟᱜᱼᱟ ᱦᱮᱸ ᱥᱚᱵᱡᱤ ᱢᱮᱱ ᱞᱮᱠᱷᱟᱡ ᱫᱚ ᱥᱚᱵᱡᱤ ᱠᱚᱫᱚ ᱦᱟᱸᱜ ᱟᱞᱩ ᱠᱚᱜᱮᱞᱮ ᱪᱟᱥ ᱵᱟᱲᱟᱭ ᱜᱮᱭᱟ᱾ ᱛᱟᱦᱚᱞᱮ ᱟᱯᱮ ᱚᱱᱛᱮ ᱫᱚ ᱦᱟᱸᱜ ᱚᱱᱠᱟ ᱵᱟᱦᱟ ᱥᱚᱨᱦᱟᱭ ᱠᱚᱫᱚ ᱥᱟᱱᱟᱢᱟᱜ ᱤᱭᱟᱹ ᱠᱚ ᱯᱚᱨᱚᱵ ᱠᱚᱜᱮ ᱯᱮ ᱢᱟᱱᱟᱣ ᱜᱮᱭᱟ? ᱦᱮᱞᱳ ᱾ ᱟᱸᱡᱚᱢ ᱫᱟᱵᱤᱱ? ᱦᱮᱞᱳ ᱾ ᱦᱮᱞᱳ ᱾ ᱟᱵᱤᱱᱟᱜ ᱨᱚᱲ ᱵᱟᱝ ᱟᱸᱡᱚᱢᱚᱜ ᱠᱟᱱ ᱛᱟᱵᱤᱱᱟ ᱾